ᱦᱮᱞᱳ᱾
ᱦᱮᱸ ᱡᱚᱦᱟᱨ ᱜᱮ, ᱦᱮᱸ ᱡᱚᱦᱟᱨ ᱜᱮ ᱜᱚᱜᱠᱮ᱾ ᱢᱩᱸ, ᱛᱟᱦᱞᱮ ᱱᱟᱯᱟᱭ ᱵᱟᱲᱟ ᱜᱮᱛᱚ᱾
ᱦᱮᱸ ᱟᱞᱮ ᱫᱚ ᱱᱟᱯᱟᱭ ᱵᱟᱲᱟ ᱜᱮ᱾ ᱟᱯᱮᱜᱮ ᱪᱮᱫ ᱚᱠᱟᱞᱮᱠᱟ ᱵᱟᱝ?
ᱦᱮᱸ ᱚᱱᱠᱟ ᱱᱟᱯᱟᱭ ᱵᱟᱲᱟ ᱜᱮ ᱱᱤᱡᱮ ᱦᱚᱸ᱾
ᱟᱨ ᱚᱲᱟᱜ ᱠᱚᱥᱮᱫ ᱫᱚ ᱚᱠᱟ ᱞᱮᱠᱟ?
ᱦᱮᱸ ᱚᱲᱟᱜ ᱠᱚ ᱥᱮᱫ ᱦᱚᱸ ᱱᱟᱯᱟᱭ ᱜᱮ, ᱦᱮᱸ ᱱᱟᱯᱟᱭ ᱵᱟᱲᱟ ᱜᱮ᱾
ᱦᱚᱸ, ᱢᱟ ᱨᱚᱲ ᱢᱮ ᱛᱚᱵᱮ ᱦᱮᱸ᱾
ᱪᱮᱫ ᱠᱚᱵᱮᱱ ᱪᱤᱠᱟᱹ ᱵᱟᱲᱟᱭᱫᱟ?
ᱪᱮᱫ ᱠᱚ ᱢᱟᱱᱮ ᱱᱤᱛᱳᱜ ᱫᱚ ᱠᱟᱹᱢᱤ ᱠᱚᱫᱚ ᱤᱱᱟᱹ ᱠᱚᱜᱮ ᱢᱮᱱᱟᱜ ᱟᱠᱟᱫᱟ ᱛᱷᱚᱲᱟ ᱛᱷᱩᱲᱤ ᱚᱲᱟᱜ ᱠᱚᱨᱮᱱᱟᱜ ᱜᱮ᱾ ᱱᱤᱛᱚᱜ ᱫᱚ ᱡᱟᱹᱯ ᱫᱤᱱ ᱛᱚ ᱱᱤᱛᱚᱜ ᱫᱚ ᱦᱩᱲᱩ ᱨᱚᱦᱚᱭ ᱠᱚᱜᱮ ᱢᱮᱱᱟᱜ-ᱟ, ᱜᱟᱪᱷᱤ ᱛᱩᱫ ᱠᱚᱜᱮ ᱤᱱᱟᱹ ᱠᱚᱜᱮ ᱥᱤᱭᱳᱜ ᱥᱮᱛᱟᱜ ᱵᱮᱲᱟ ᱫᱚ ᱥᱤᱭᱳ ᱤᱱᱟᱹ ᱯᱚᱨᱮ ᱟᱹᱭᱩᱵ ᱵᱮᱲᱟ ᱫᱚ
ᱟᱪᱪᱷᱟ ᱜᱚᱢᱠᱮ ᱠᱟᱹᱴᱤᱡ ᱨᱚᱲ ᱜᱮᱜ ᱜᱮᱜ ᱛᱮ ᱟᱸᱡᱚᱢᱚᱜ ᱠᱟᱱ ᱛᱟᱵᱤᱱᱟ ᱾
ᱢᱚᱡᱽ ᱛᱮ ᱵᱟᱝ ᱟᱸᱡᱚᱢ ᱯᱩᱥᱴᱟᱹ ᱠᱟᱱᱟ᱾
ᱦᱮᱸ ᱦᱮᱸ ᱱᱤᱛᱚ ᱟᱡᱚᱢ ᱯᱩᱥᱴᱟᱹᱣ ᱠᱟᱱᱟ
ᱚᱠᱟ ᱞᱮᱠᱟ ᱪᱚᱝ ᱱᱮᱴᱣᱟᱨᱠ ᱱᱤᱭᱮ ᱨᱮ ᱯᱨᱚᱵᱞᱮᱢ ᱵᱟᱭ ᱧᱟᱢ ᱜᱚᱫᱫᱟ ᱡᱟᱹᱱᱤᱡ ᱨᱤᱢᱤᱞ ᱧᱚᱜ ᱠᱟᱜ-ᱟᱭ ᱚᱱᱟ ᱤᱭᱟᱹᱛᱮ᱾
ᱦᱮᱸ ᱟᱪᱪᱷᱟ ᱟᱪᱪᱷᱟ᱾ ᱦᱮᱸ ᱟᱸᱡᱚᱢᱚᱜ ᱠᱟᱱᱟ ᱱᱤᱛᱚᱜ ᱟᱸᱡᱚᱢᱚᱜ ᱠᱟᱱᱟ᱾ ᱛᱟᱦᱚᱞᱮ ᱛᱟᱦᱚᱞᱮ ᱦᱩᱲᱩ ᱜᱟᱹᱪᱷᱤ ᱠᱚᱫᱚ ᱤᱭᱟᱹ ᱠᱚᱫᱚ ᱛᱚᱞᱟ ᱠᱚᱫᱚ ᱛᱟᱦᱚᱞᱮ ᱦᱩᱭ ᱟᱠᱟᱱᱟ ᱪᱮᱫ ᱞᱮᱠᱟ?
ᱵᱟᱝ ᱵᱩᱡᱷᱟᱹᱣ ᱴᱷᱤᱠ ᱞᱮᱱ ᱪᱚᱝ ᱨᱚᱲ ᱟᱨ ᱢᱤᱫ ᱫᱚᱢ ᱨᱚᱲ ᱫᱚᱦᱲᱟᱭ ᱵᱮᱱ ᱥᱮ᱾
ᱟᱪᱪᱷᱟ ᱞᱟᱹᱭ ᱫᱟᱞᱤᱧ ᱡᱮ ᱪᱮᱫ ᱞᱮᱠᱟ ᱛᱟᱦᱚᱞᱮ ᱟᱯᱮ ᱥᱮᱫ ᱫᱚ ᱦᱩᱲᱩ ᱜᱟᱹᱪᱷᱤ ᱠᱚ ᱚᱢᱚᱱ ᱠᱟᱱᱟ ᱪᱮᱫ ᱞᱮᱠᱟ ᱟᱨᱠᱤ?
ᱦᱚ ᱦᱩᱲᱩ ᱜᱟᱹᱪᱷᱩ ᱠᱚᱫᱚ ᱵᱚᱨᱛᱚᱢᱟᱱ ᱦᱩᱭ ᱫᱚ ᱦᱩᱭ ᱠᱟᱱ ᱜᱮᱭᱟ ᱢᱚᱸᱡᱽ ᱩᱯᱟᱹᱭ ᱛᱮᱜᱮ ᱱᱤᱛᱚᱜ ᱫᱚ ᱨᱚᱦᱚᱭ ᱠᱚ ᱪᱟᱞᱟᱜ ᱠᱟᱱᱟ ᱢᱚᱸᱡᱽ ᱱᱟᱯᱟᱭ ᱛᱮᱜᱮ᱾
ᱡᱟᱹᱥᱛᱤ ᱫᱚ ᱱᱤᱭᱟᱹ ᱠᱚᱨᱮ ᱫᱚ ᱥᱤᱭᱜ
ᱢᱟᱱᱮ ᱨᱚᱦᱚᱭ ᱠᱚᱫᱚ ᱮᱦᱚ ᱮᱛᱚᱦᱚᱵ ᱟᱠᱟᱱᱟ ᱵᱟᱝ?
ᱦᱮᱸ ᱟᱫᱚᱢ ᱠᱚᱫᱚ ᱢᱟᱱᱮ ᱮᱛᱚᱦᱚᱵ ᱠᱟᱱᱟ ᱠᱚ ᱟᱫᱚᱢ ᱠᱚᱫᱚ ᱠᱚ ᱵᱟᱨᱟᱵᱟᱨᱤ ᱵᱟᱲᱟ ᱠᱮᱫᱟ ᱡᱟᱹᱱᱤᱡ ᱾ ᱚᱱᱠᱟ ᱦᱩᱭ ᱠᱟᱱᱟ ᱟᱫᱚ ᱩᱱᱠᱩ ᱫᱚ ᱢᱩᱪᱟᱹᱫ ᱵᱟᱲᱟ ᱠᱮᱫᱟ ᱠᱚ ᱚᱱᱠᱟ᱾ ᱚᱠᱚᱭ ᱠᱚᱣᱟᱜ ᱡᱟᱣᱰᱤ ᱧᱚᱜ ᱢᱮᱱᱟᱜ-ᱟ ᱨᱚᱦᱚᱭ ᱡᱟᱭᱜᱟ ᱩᱱᱠᱩ ᱠᱚᱫᱚ ᱢᱩᱪᱟᱹᱫ ᱵᱟᱲᱟ ᱩᱱ ᱟᱫᱚᱢ ᱩᱱᱠᱩ ᱠᱚᱫᱚ ᱥᱟᱹᱨᱫᱤ ᱢᱮᱱᱟᱜ ᱠᱚᱣᱟ ᱚᱱᱠᱟ᱾
ᱟᱪᱪᱷᱟ ᱦᱮᱸ ᱟᱨ ᱟᱹᱵᱤᱱ ᱟᱹᱵᱤᱱ ᱫᱚ ᱤᱭᱟᱹ ᱛᱟᱦᱚᱞᱮ ᱚᱠᱟ ᱵᱚᱨᱫᱷᱚᱢᱟᱱ ᱫᱤᱥᱚᱢ ᱥᱮ
ᱦᱮᱸ ᱾
ᱢᱟᱱᱮ ᱟᱹᱵᱤᱱᱟᱜ ᱟᱹᱵᱤᱱᱟᱜ ᱟᱹᱵᱤᱱ ᱫᱚ ᱚᱠᱟ ᱫᱤᱥᱚᱢ? ᱵᱚᱨᱫᱷᱚᱢᱟᱱ ᱵᱚᱨᱫᱷᱚᱢᱟᱱ ᱫᱤᱥᱚᱢ ᱚ ᱟᱥᱟᱢ ᱟᱥᱟᱢ ᱫᱤᱥᱚᱢ ᱟᱪᱪᱷᱟ ᱟᱥᱟᱢ ᱫᱤᱥᱚᱢ, ᱛᱟᱦᱚᱞᱮ
ᱦᱮᱸ ᱟᱥᱟᱢ ᱫᱤᱥᱚᱢ᱾
ᱟᱪᱪᱷᱟ ᱱᱟᱯᱟᱭ ᱠᱟᱛᱷᱟ ᱛᱟᱦᱚᱞᱮ ᱟᱥᱟᱢ ᱫᱤᱥᱚᱢ᱾
ᱦᱮᱸ᱾
ᱛᱟᱦᱚᱞᱮ ᱚᱱᱛᱮ ᱫᱚ ᱚᱱᱛᱮ ᱫᱚ ᱛᱟᱦᱚᱞᱮ ᱨᱚᱦᱚᱭ ᱠᱚᱫᱚ ᱮᱛᱚᱦᱚᱵ ᱟᱠᱟᱱᱟ ᱵᱟᱝ? ᱟᱪᱪᱷᱟ ᱢᱟᱱᱮ ᱫᱟᱜ ᱫᱟᱜ ᱡᱟᱹᱲᱤ ᱠᱚ ᱚᱱᱛᱮ ᱪᱮᱫᱠᱟ ᱢᱟᱱᱮ ᱢᱟᱱᱮ ᱟᱹᱰᱤ ᱟᱹᱰᱤ ᱢᱟᱱᱮ ᱢᱚᱸᱡᱽ ᱜᱮ ᱦᱩᱭ ᱟᱠᱟᱱᱟ ᱫᱟᱜ ᱡᱟᱹᱲᱤ ᱥᱮ ᱪᱮᱫ ᱞᱮᱠᱟ?
ᱦᱮᱸ ᱮᱠᱫᱚᱢ ᱾ ᱮᱠᱫᱚᱢ ᱢᱚᱸᱡᱽ ᱜᱮᱭᱟ ᱱᱤᱛᱚᱜ ᱢᱟᱱᱮ ᱵᱟᱭ ᱫᱟᱜᱽ ᱨᱮᱦᱚᱸ ᱦᱩᱲᱩ ᱠᱚᱫᱚ ᱨᱚᱦᱚᱭ ᱜᱟᱱᱚᱜ-ᱟ, ᱟᱨ ᱫᱟᱠᱽ ᱨᱮᱦᱚᱸᱭ ᱨᱚᱦᱚᱭ ᱜᱟᱱᱚᱜ-ᱟ ᱚᱱᱠᱟ ᱡᱟᱹᱯᱟᱹᱭ ᱫᱟᱜ ᱠᱚ ᱢᱮᱱᱟᱜ ᱚᱱᱟ ᱠᱚᱛᱮ ᱜᱮ ᱟᱨᱟᱢ ᱦᱩᱭᱩᱜ ᱠᱟᱱᱟ ᱨᱚᱦᱚᱭ ᱠᱚᱫᱚ᱾ ᱫᱟᱜ ᱡᱟᱹᱲᱤ ᱠᱚᱫᱚ ᱟᱨ ᱥᱮᱛᱟᱜ ᱥᱮᱛᱟᱜᱮ ᱫᱟᱜᱮᱜ ᱠᱟᱱ ᱜᱮᱭᱟ ᱾
ᱛᱟᱦᱚᱞᱮ ᱟᱯᱮ ᱦᱮᱸ ᱛᱟᱦᱞᱮ ᱟᱯᱮ ᱱᱤᱭᱟᱹ ᱟᱯᱮ ᱤᱭᱟᱹ ᱟᱥᱟᱢ ᱫᱤᱥᱚᱢ ᱫᱚ ᱛᱟᱞᱦᱮ ᱢᱟᱱᱮ ᱚᱱᱛᱮ ᱫᱚ ᱪᱟ ᱤ ᱟᱵᱚ ᱢᱟᱱᱮ ᱪᱟᱥᱵᱟᱥ ᱫᱚ ᱟᱨᱠᱤ ᱢᱟᱱᱮ ᱥᱩᱫᱩ ᱢᱟᱱᱮ ᱪᱚᱴ ᱢᱟᱱᱮ ᱫᱟᱜ ᱵᱷᱚ ᱤᱭᱟᱹ ᱛᱮᱜᱮ ᱥᱮ ᱟᱨᱠᱤ ᱱᱟᱹᱭ ᱠᱚ ᱢᱮᱱᱟᱜ-ᱟ ᱥᱮ ᱪᱮᱫ ᱛᱮ ᱯᱮ ᱪᱟᱥ ᱜᱮᱭᱟ ᱟᱨᱠᱤ?
ᱦᱮᱸ ᱱᱤᱭᱟᱹ ᱠᱚᱨᱮ ᱫᱚ ᱢᱟᱱᱮ ᱫᱟᱜ ᱠᱚᱫᱚ ᱚᱠᱟᱞᱮ ᱞᱮᱠᱟᱧ ᱢᱮᱱ ᱠᱮᱭᱟ ᱥᱤᱡᱮᱱ ᱥᱤᱡᱮᱱ ᱜᱮ ᱡᱚᱛᱚᱣᱟᱜ ᱜᱮ ᱦᱩᱭᱩᱜ ᱠᱟᱱᱟ ᱫᱟᱜ ᱥᱚᱢᱚᱭ ᱫᱚ ᱫᱟᱜ ᱫᱟᱜᱟᱭ ᱛᱷᱚᱲᱟ ᱜᱟᱱᱮ ᱫᱟᱜ ᱞᱮᱠᱷᱟᱡ ᱜᱮ ᱢᱟᱱᱮ ᱢᱚᱡᱽ ᱜᱮ ᱫᱟᱜ ᱢᱟᱱᱮ ᱚᱛ ᱠᱷᱚᱡ ᱩᱰᱩᱜᱚᱜ-ᱟ ᱥᱤᱛᱤᱝ ᱩᱰᱩᱜᱚᱜ-ᱟ ᱢᱚᱸᱡᱽ ᱜᱮ ᱚᱱᱟ ᱠᱚ ᱫᱟᱜ ᱛᱮᱜᱮ ᱢᱟᱱᱮ ᱟᱨ ᱡᱟᱹᱯᱟᱹᱭ ᱢᱮᱱᱟᱜ-ᱟ ᱵᱟᱝ, ᱦᱩᱸ ᱚᱱᱟᱠᱚ ᱡᱟᱹᱯᱟᱹᱭ ᱢᱟᱱᱮ ᱤᱱᱟᱹᱠᱩ ᱠᱷᱚᱱᱜᱤ ᱫᱟᱜ ᱫᱚ ᱦᱤᱡᱩᱜ ᱠᱟᱱᱟ᱾ ᱜᱟᱰᱟ ᱠᱷᱚᱱ
ᱜᱟᱰᱟ ᱫᱟᱜ ᱠᱚᱛᱮ ᱜᱮ ᱠᱷᱰᱟᱹ ᱟᱞᱟᱜ ᱠᱩᱞᱟᱹᱜ ᱠᱟᱱᱟᱞᱮ ᱢᱟᱱᱮ, ᱨᱚᱦᱚᱭᱠᱩ ᱞᱟᱹᱜᱤᱜ ᱠᱩ ᱥᱤᱡᱮᱱ ᱥᱤᱡᱮᱱ ᱨᱮ ᱢᱟᱱᱮ ᱚᱝᱠᱟᱜ ᱜᱮ ᱦᱩᱭᱩᱜ ᱠᱟᱱᱟ ᱡᱚᱛᱚᱣᱟᱜ ᱜᱮ᱾
ᱟᱪᱪᱷᱟ ᱢᱟᱱᱮ ᱜᱟᱰᱟ ᱫᱟᱜ ᱠᱚ ᱟᱨᱠᱤ
ᱦᱮᱸ
ᱟᱞᱮ ᱥᱮᱫ ᱫᱚ ᱟᱞᱮ ᱫᱤᱥᱚᱢ ᱨᱮᱫᱚ ᱟᱨᱠᱤ ᱱᱤᱛᱳᱜ ᱦᱚᱸ ᱫᱟᱜ ᱠᱚᱫᱚ ᱚᱱᱠᱟ ᱫᱚ ᱢᱟᱱᱮ ᱡᱚᱛᱚᱜᱮ ᱛᱚ ᱥᱮᱨᱢᱟ ᱫᱟᱜ, ᱢᱟᱱᱮ ᱟᱨᱠᱤ ᱪᱟᱥᱵᱟᱥ ᱠᱚ ᱱᱟᱹᱭ ᱠᱚ ᱚᱝᱠᱟ ᱵᱟᱹᱱᱩᱜ-ᱟ ᱦᱮᱸ
ᱦᱟᱸ
ᱟᱨ ᱟᱨᱠᱤ ᱚᱱᱟ ᱢᱟᱱᱮ ᱞᱟᱛᱟᱨ ᱨᱮᱱᱟᱜ ᱚᱛ ᱞᱟᱛᱟᱨ ᱨᱮᱱᱟᱜ ᱫᱟᱜ ᱦᱚᱸ ᱚᱝᱠᱟ ᱵᱟᱝ ᱠᱟᱹᱴᱤᱜ ᱞᱩᱝ ᱫᱟᱜ ᱞᱮᱠᱟᱡ ᱵᱟᱭ ᱫᱟᱜ ᱟᱹᱜᱩ ᱠᱚᱜ-ᱟ ᱢᱟᱱᱮ ᱟᱨᱠᱤ ᱢᱟᱱᱮ ᱮᱠᱫᱚᱢ ᱫᱚᱢᱮ ᱨᱚᱦᱚᱲ ᱜᱮᱭᱟ ᱟᱞᱮ ᱥᱮᱫ ᱫᱚ᱾
ᱦᱚᱸ ᱚᱱᱛᱮ ᱫᱚ ᱠᱷᱟᱹᱞᱤ ᱢᱟᱱᱮ ᱪᱮᱫ ᱞᱮᱠᱟᱧ ᱢᱮᱱ ᱠᱮᱭᱟ ᱥᱮᱨᱢᱟ ᱫᱟᱜ ᱵᱷᱚᱨᱥᱟ ᱵᱟᱝ ᱥᱮ
ᱦᱮᱸᱦᱮᱸ ᱡᱚᱛᱚ ᱜᱮ ᱥᱮᱨᱢᱟ ᱫᱟᱜ ᱵᱷᱚᱨᱥᱟ ᱟᱫᱚ ᱡᱮ ᱟᱰᱤ ᱥᱮᱨᱢᱟ ᱫᱟᱜ ᱟᱰᱤ ᱢᱟᱱᱮ ᱪᱟᱹᱥᱤ ᱵᱟᱭ ᱫᱟᱜ ᱡᱟᱹᱲᱤᱭᱟᱞᱮᱭᱟ ᱛᱟᱦᱞᱮ ᱠᱷᱟᱱ ᱫᱚ ᱟᱨᱠᱤ ᱵᱟᱝ ᱜᱟᱱᱚᱜ ᱛᱟᱞᱮᱭᱟ ᱪᱟᱥ ᱵᱟᱥ ᱠᱚ᱾
ᱦᱚᱸ ᱟᱨ ᱛᱚᱵᱮ ᱟᱯᱮ ᱫᱚ ᱟᱯᱮ ᱠᱚᱫᱚ ᱪᱮᱫ ᱞᱮᱠᱟᱧ ᱢᱮᱱ ᱠᱮᱭᱟ ᱦᱩᱲᱩ ᱠᱚᱫᱚ ᱛᱤᱱᱟᱹᱜ ᱛᱤᱱᱟᱹᱜ ᱫᱚᱢ ᱯᱮ ᱨᱟᱠᱟᱵ ᱫᱟ?
ᱛᱤᱱᱟᱹᱜ ᱫᱚᱢ ᱯᱮ ᱪᱟᱥ ᱨᱟᱠᱟᱵᱫᱟ ᱢᱟᱱᱮ ᱡᱚᱛᱚ ᱠᱚᱛᱮ
ᱟᱞᱮ ᱥᱮᱫ ᱫᱚ ᱢᱤᱫ ᱫᱷᱟᱣ ᱜᱮ᱾
ᱦᱚ
ᱟᱵᱚᱢ ᱥᱮᱨᱢᱟᱨᱮ ᱢᱤᱫ ᱫᱷᱟᱣ ᱜᱮ ᱟᱨᱠᱤ ᱱᱤᱭᱟᱹ ᱵᱚᱨᱥᱟ ᱥᱳᱢᱚᱭ ᱜᱮ ᱦᱩᱸ ᱟᱥᱟᱲ ᱵᱚᱸᱜᱟ ᱱᱤᱝᱠᱟᱹ ᱜᱮ ᱢᱟᱱᱮ ᱱᱚᱜ-ᱚᱭ ᱪᱟᱥ ᱪᱟᱥ ᱦᱩᱭᱩᱜ-ᱟ ᱱᱤᱭᱟᱹ ᱡᱚᱱ ᱱᱤᱭᱟᱹ ᱵᱚᱨᱥᱟ ᱫᱟᱜ ᱛᱮ ᱡᱟᱦᱟᱸ ᱦᱮᱸ,
ᱦᱮᱸ
ᱜᱟᱰᱟ ᱫᱟᱜ ᱠᱚᱦᱚᱸ ᱵᱟᱹᱱᱩᱜ-ᱟ ᱦᱮᱸ ᱫᱟᱜ ᱨᱮᱱᱟᱜ ᱦᱚᱸ ᱠᱚᱢ ᱫᱚᱢᱮ ᱢᱟᱱᱮ ᱤᱭᱟᱹᱨᱟᱱ ᱠᱟᱹᱢᱤ ᱠᱚᱢᱮ ᱤᱭᱟᱹ ᱜᱮᱭᱟ ᱦᱮᱸ
ᱦᱮᱸ
ᱱᱟᱜ ᱫᱟᱜ ᱤᱭᱟᱹ ᱜᱮᱭᱟ ᱦᱚ ᱵᱟᱝ ᱫᱟᱜ ᱠᱚᱫᱚ ᱚᱱᱠᱟ ᱵᱤᱥᱤ ᱚᱛ ᱞᱟᱛᱟᱨ ᱦᱚ ᱵᱟᱱᱩᱜ-ᱟ ᱛᱚᱵᱮ ᱫᱚ ᱪᱟᱥ
ᱦᱮᱸ
ᱠᱚᱢ, ᱠᱚᱢ ᱠᱚᱢ, ᱠᱚᱢ ᱵᱤᱥᱤ᱾
ᱦᱮᱸ ᱦᱮᱸ, ᱦᱩᱸ᱾ ᱱᱤᱭᱟᱹ ᱠᱚᱨᱮ ᱦᱚᱸ ᱱᱚᱝᱠᱟ ᱜᱮ ᱦᱩᱭᱩᱜ ᱠᱟᱱᱟ ᱦᱩᱭ ᱫᱚ ᱢᱟᱱᱮ ᱥᱤᱡᱮᱱ ᱨᱮ ᱥᱤᱡᱮᱱ ᱨᱮ ᱡᱚᱛᱚᱣᱟᱜ ᱜᱮ ᱪᱟᱥ ᱦᱩᱭᱩᱜ ᱠᱟᱱᱟᱺ ᱱᱤᱭᱟᱹ ᱟᱥᱟᱢ ᱫᱤᱥᱚᱢ ᱨᱮᱫᱚ ᱱᱚᱝᱠᱟ ᱦᱩᱭᱩᱜ ᱠᱟᱱᱟ ᱡᱮ ᱱᱤᱛ ᱱᱤᱭᱟᱹ ᱡᱟᱹᱯᱩᱫ ᱚᱠᱛᱮ ᱫᱚ ᱦᱩᱲᱩ ᱠᱚ ᱪᱟᱥ ᱦᱩᱭᱩᱜ ᱠᱟᱱᱟ, ᱱᱚᱣᱟ ᱨᱟᱠᱟᱵ ᱵᱟᱲᱟ ᱠᱟᱛᱮᱫ ᱫᱚ ᱵᱟᱲᱜᱮ ᱠᱚᱦᱚᱸ ᱢᱮᱱᱟᱜ ᱟᱠᱟᱜ-ᱟ᱾ ᱵᱟᱲᱜᱮ ᱠᱚᱨᱮ ᱟᱹᱞᱩ ᱠᱩ ᱡᱚᱢ ᱞᱟᱹᱜᱤᱫ ᱱᱤᱡᱮᱨ ᱤᱭᱟᱹᱟᱹᱨ ᱞᱟᱹᱜᱤᱫ ᱢᱟᱱᱮ ᱵᱤ ᱵᱤᱡᱽᱱᱮᱥ ᱞᱟᱹᱜᱤᱫ ᱫᱚ ᱵᱟᱝ ᱢᱟᱱᱮ ᱟᱠᱷᱨᱤᱧ ᱞᱟᱹᱜᱤᱫ᱾
ᱦᱮᱸ ᱦᱮᱸ ᱦᱮᱸ ᱡᱚᱢ, ᱚᱲᱟᱜ ᱨᱮ ᱚᱲᱟᱜ ᱨᱮ ᱡᱚᱢ ᱧᱩ ᱦᱮᱸ᱾
ᱦᱮᱸ ᱚᱱᱟ ᱞᱟᱹᱜᱤᱫ ᱟᱫᱚ ᱟᱹᱞᱩ ᱠᱚ ᱪᱟᱥ ᱦᱩᱭᱩᱜ ᱠᱟᱱᱟ, ᱟᱹᱞᱩ ᱠᱚ ᱵᱮᱸᱜᱟᱲ ᱠᱚ ᱢᱟᱹᱨᱤᱪ ᱠᱚ ᱠᱩᱲᱪᱟᱹ ᱠᱚ ᱚᱝᱠᱟ᱾
ᱤᱱᱟᱹ ᱠᱚᱜᱮ ᱟᱨ ᱤᱱᱟᱹ ᱠᱷᱚᱱ ᱤᱭᱟᱹ ᱠᱚᱫᱚ ᱵᱟᱝ ᱦᱩᱭ ᱜᱚᱫᱚᱜ ᱜᱮᱭᱟ᱾ ᱚᱱᱟ ᱪᱮᱫ ᱞᱮᱠᱟᱧ ᱢᱮᱱ ᱠᱮᱭᱟ ᱫᱟᱹᱞ ᱠᱩ᱾ ᱨᱟᱢ ᱨᱟᱢᱲᱟ ᱫᱟᱹᱞ ᱠᱚ ᱟᱨ ᱮᱢᱟᱱ ᱠᱚᱥᱤᱭᱟᱜ ᱤᱭᱟᱹ
ᱦᱮᱸ ᱦᱮᱸ ᱟᱫᱚ ᱚᱠᱟᱴᱟᱜ ᱮᱢ ᱠᱟᱴ ᱦᱟᱥᱟ ᱚᱱᱛᱮ ᱫᱚ ᱠᱟᱹᱴᱤᱡ ᱞᱚᱦᱚᱫ ᱧᱚᱜ ᱜᱮ ᱛᱟᱦᱮᱱᱟ ᱥᱮ ᱪᱮᱫ?
ᱦᱮᱸ, ᱦᱮᱸ ᱦᱮᱸ᱾
ᱟᱪᱪᱷᱟ ᱟᱪᱪᱷᱟ, ᱦᱮᱸ ᱟᱞᱮ ᱥᱮᱫ ᱫᱚ ᱚᱱᱟ ᱚᱱᱟ ᱦᱮᱸ ᱟᱞᱮ ᱥᱮᱫ ᱫᱚ ᱚᱱᱟ ᱫᱟᱹᱞ ᱠᱚᱫᱚ ᱦᱩᱭᱩᱜ-ᱟ ᱟᱨᱠᱤ᱾ ᱦᱮᱸ ᱚᱱᱟ ᱫᱚ ᱠᱟᱴ ᱠᱟᱹᱴᱤᱡ ᱫᱟᱜ ᱫᱚ ᱠᱚᱢ ᱞᱟᱜᱟᱜ-ᱟ ᱛᱚ ᱟᱫᱚ ᱨᱚᱦᱚᱲ ᱦᱟᱥᱟ ᱛᱟᱞᱮ᱾ ᱫᱟᱜ ᱵᱟᱹᱱᱩᱜ-ᱟ, ᱛᱟᱞᱮ ᱚᱱᱟ ᱠᱚᱫᱚ ᱦᱩᱭᱩᱜ ᱛᱟᱞᱮ ᱜᱮᱭᱟ ᱟᱨᱠᱤ᱾
ᱦᱮᱸ ᱱᱤᱭᱟᱹ ᱠᱚᱨᱮ ᱦᱚᱸ ᱢᱟᱱᱮ ᱦᱩᱭ ᱫᱚ ᱦᱩᱭᱩᱜ ᱠᱟᱱ ᱜᱮᱭᱟ ᱢᱟᱱᱮ᱾ ᱟᱞᱮ, ᱟᱞᱮ ᱢᱮᱱᱟᱜ ᱞᱮ ᱱᱚᱸᱰᱮ ᱫᱚ ᱤᱱᱟᱹᱜ ᱵᱟᱝ ᱦᱩᱭᱩᱜ-ᱟ᱾ ᱤᱱᱟᱹ ᱠᱷᱚᱱ ᱱᱟᱥᱮᱱᱟᱜ ᱯᱷᱟᱨᱟᱠ ᱧᱚᱜ ᱫᱚ ᱜᱷᱩᱴᱩ ᱧᱚᱜ ᱡᱟᱭᱜᱟ ᱜᱮᱭᱟ, ᱚᱱᱛᱮ ᱫᱚ ᱦᱩᱸ, ᱚᱱᱟ ᱫᱚ ᱵᱩᱨᱩ ᱧᱚᱜ ᱢᱮᱱᱟᱜ-ᱟ᱾ ᱛᱷᱚᱲᱟ ᱤᱭᱟᱹ ᱜᱮᱭᱟ ᱢᱟᱱᱮ ᱵᱤᱨᱠᱩ ᱢᱮᱱᱟᱜ-ᱟ ᱚᱱᱛᱮ ᱫᱚ᱾ ᱫᱟᱜ ᱵᱟᱹᱱᱩᱜ ᱧᱚᱜ ᱟᱠᱟ ᱚᱱᱟ ᱠᱚᱨᱮ ᱫᱚ ᱦᱩᱭᱩᱜ ᱠᱟᱱᱟ᱾ ᱢᱟᱱᱮ ᱡᱚᱛᱚ ᱨᱮᱠᱟᱱᱟᱜ ᱜᱮ ᱢᱮᱱᱟᱜ-ᱟ ᱦᱩᱭ ᱫᱚ ᱦᱩᱭᱩᱜ ᱠᱟᱱ ᱜᱮᱭᱟ᱾
ᱟᱨ ᱱᱤᱭᱟᱹ ᱱᱤᱭᱟᱹ ᱠᱚᱨᱮ ᱫᱚ ᱢᱟᱱᱮ ᱚᱠᱟ ᱞᱮᱠᱟᱧ ᱢᱮᱱ ᱜᱮᱭᱟ? ᱜᱳᱭ ᱜᱚᱝᱠᱮ ᱜᱷᱩᱴᱩ ᱧᱚᱜ ᱡᱟᱭᱜᱟ ᱨᱮᱫᱚ ᱤᱭᱟᱹ ᱠᱚᱞᱮ ᱪᱟᱥ ᱵᱟᱲ ᱟᱠᱟᱜ-ᱟ ᱵᱟᱜᱟᱱ ᱵᱟᱲᱟᱣ ᱠᱟᱜ-ᱟ ᱞᱮ᱾ ᱰᱷᱮᱨ ᱫᱚ ᱜᱩᱣᱟᱹ᱾
ᱟᱪᱪᱷᱟ ᱟᱪᱪᱷᱟ᱾
ᱤᱱᱟᱹ᱾
ᱛᱟᱞᱦᱮ ᱟᱪᱪᱷᱟ ᱟᱯᱮ, ᱟᱯᱮᱛᱚ ᱟᱥᱟᱢ ᱫᱤᱥᱚᱢ ᱤᱭᱟᱹ ᱟᱨ ᱛᱟᱞᱦᱮ ᱟ ᱟᱯᱮ ᱮᱱᱛᱮ ᱦᱮᱡ ᱵᱟᱲᱟᱣ ᱠᱟᱱᱟ ᱱᱤᱭᱟᱹ, ᱟᱸᱡᱚᱢ ᱠᱟᱫᱟ ᱯᱮ ᱛᱚ ᱤᱭᱟᱹ? ᱯᱟᱴᱟᱵᱤᱸᱫᱟᱹ ᱯᱟᱛᱟ, ᱥᱤᱞᱫᱟᱹ ᱯᱟᱛᱟ?
ᱟᱸᱡᱚᱢ ᱫᱚ ᱢᱟᱱᱱᱟ, ᱟᱸᱡᱚᱢ ᱫᱚ ᱟᱸᱡᱚᱢ ᱵᱟᱲᱟᱣ ᱠᱟᱱᱟ ᱵᱚᱨᱚᱢ ᱵᱟᱝ ᱪᱟᱞᱟᱣ ᱦᱩᱭ ᱵᱟᱲᱟᱣ ᱠᱟᱱᱟ ᱚᱝᱠᱟ᱾ ᱫᱮᱣᱜᱟᱜ ᱨᱮᱫᱚ
ᱟᱪᱪᱷᱟ, ᱱᱤᱭᱟᱹ ᱥᱤᱞᱞᱟᱹ ᱯᱟᱛᱟ ᱯᱚᱱᱚᱛ ᱯᱟᱛ ᱟᱪᱪᱷᱟ ᱟᱪᱪᱷᱟ, ᱦᱮᱸ ᱚᱱᱟ ᱯᱟᱴᱟᱵᱤᱸᱫᱷᱟᱹ ᱯᱟᱛᱟ ᱫᱚ ᱟᱨᱠᱤ ᱮᱸ ᱡᱚᱛᱚ ᱦᱚᱲ ᱜᱮᱠᱚ ᱦᱤᱡᱩᱜᱼᱟᱛᱚ ᱜᱚᱴᱟ ᱟᱵᱚ ᱢᱟᱱᱮ ᱜᱚᱴᱟ ᱟᱵᱚ ᱫᱤᱥᱚᱢ ᱨᱮᱱ ᱟᱵᱚ᱾ ᱦᱚᱲ ᱦᱚᱯᱚᱱ ᱥᱟᱱᱛᱟᱲ ᱦᱚᱯᱚᱱ ᱠᱚ ᱥᱮᱴᱮᱨᱚᱜ ᱛᱟᱵᱚᱱᱟ ᱦᱮᱸ᱾
ᱮ
ᱚᱱᱟᱜᱮ ᱟᱨᱠᱤ᱾
ᱦᱮᱸ᱾
ᱫᱟ ᱤᱭᱟᱹ ᱛᱟᱯᱮ ᱟᱯᱮ ᱛᱟᱦᱚᱞᱮ ᱚᱱᱟ ᱟᱥᱟᱢ ᱫᱤᱥᱚᱢ ᱨᱮ ᱛᱟᱦᱟᱞᱮ ᱤᱭᱟᱹ᱾ ᱦᱮᱸ ᱪᱮᱫ ᱤᱭᱟᱹ ᱢᱟᱱᱮ᱾ ᱵᱟᱯᱞᱟ ᱠᱚ ᱥᱮ ᱚᱱᱟ ᱵᱟᱯᱞᱟ ᱯᱟᱥᱟ ᱤᱭᱟᱹ ᱠᱚ ᱟᱨᱠᱤ ᱚᱱᱟ ᱫᱚ ᱪᱮᱫ ᱞᱮᱠᱟᱛᱮ ᱛᱟᱵᱚᱜ ᱜᱮᱭᱟ ᱟᱨᱠᱤ᱾ ᱪᱮᱫ ᱮᱢ ᱢᱟᱱᱮ ᱪᱮᱫ ᱞᱮᱠᱟ ᱦᱩᱭᱩᱜ ᱛᱟᱵᱚᱱ ᱜᱮ ᱪᱮᱫᱞᱮᱠᱟ ᱦᱩᱭᱩᱜ ᱛᱟᱵᱱᱟ᱾ ᱦᱩᱭᱩᱜ ᱜᱮᱭᱟ ᱚᱱᱠᱟ ᱵᱟᱯᱞᱟ ᱠᱚᱫᱚ ᱛᱤᱱᱟᱹᱜ ᱫᱤᱱ ᱱᱚᱛᱮ ᱦᱩᱭᱩᱜ ᱛᱟᱯᱮ ᱜᱮᱭᱟ᱾
ᱵᱟᱯᱞᱟ᱾
ᱦᱮᱸ ᱟᱞᱮ ᱥᱮᱫ ᱫᱚ ᱡᱮᱢᱚᱱ ᱡᱟᱦᱟᱸᱭᱟᱜ ᱡᱟᱦᱟᱸ ᱞᱮᱠᱟ ᱟᱨᱠᱤ ᱟᱞᱮ ᱥᱮᱫ ᱫᱚ ᱡᱮᱢᱚᱱ᱾ ᱟᱯᱚᱱ ᱡᱟᱦᱟᱸ ᱢᱟᱱᱮ ᱵᱟᱦᱟ ᱥᱟᱣ ᱵᱟᱯᱞᱟ ᱚᱱᱟ ᱫᱚ ᱟᱨᱠᱤ ᱢᱤ ᱢᱤᱫ ᱨᱚᱠᱚᱢ ᱤᱭᱟᱹ ᱵᱟᱯᱞᱟ ᱠᱚᱫᱚ ᱢᱤᱫ᱾ ᱠᱚᱢ ᱟᱨᱠᱤ ᱦᱮᱸ ᱟᱯᱮᱥᱮᱫ ᱫᱚ ᱪᱮᱫ ᱞᱮᱠᱟ?
ᱵᱟᱯᱞᱟ ᱠᱚᱫᱚ ᱟᱞᱮᱥᱮᱫ ᱫᱚ ᱥᱤᱡᱤᱱ ᱞᱮᱠᱟ ᱦᱩᱭᱩᱜ ᱠᱟᱱᱟ ᱢᱟᱱᱮ ᱢᱤᱫ ᱥᱤᱡᱤᱱ ᱨᱮᱜᱮ ᱚᱱᱟ ᱪᱮᱫ ᱞᱮᱠᱟ᱾ ᱱᱤᱛᱚᱜ ᱦᱩᱲᱩ ᱵᱚᱱ ᱤᱨ ᱠᱮᱫᱟ ᱵᱟᱝ ᱪᱮᱫ ᱠᱚ ᱢᱮᱛᱟᱜᱼᱟ ᱦᱩᱲᱩ ᱵᱚᱱ ᱨᱚᱦᱚᱭ ᱠᱮᱫᱟ ᱚᱱᱠᱟ ᱥᱤᱡᱤᱱ ᱞᱮᱠᱟᱛᱮ ᱦᱩᱲᱩ᱾ ᱦᱩᱲᱩ ᱨᱟᱠᱟᱵ ᱠᱟᱛᱮᱜ ᱛᱤᱱᱟᱹ ᱦᱟᱱᱤ ᱢᱟᱱᱮ ᱦᱤᱡᱩᱜ ᱵᱚᱪᱷᱚᱨ ᱱᱤᱛᱚᱜ ᱫᱚ ᱵᱟᱹᱱᱩᱜ᱾ ᱵᱟᱯᱞᱟ ᱱ ᱫᱚ ᱵᱟᱝ ᱦᱩᱭ ᱫᱟᱲᱭᱟᱜᱼᱟ᱾ ᱦᱮᱡᱩᱜ ᱦᱤᱡᱩᱜ ᱵᱚᱪᱷᱚᱨ ᱦᱩᱭᱩᱜᱼᱟ ᱚᱱᱠᱟ ᱵᱟᱯᱞᱟ ᱫᱚ ᱢᱟᱱᱮ᱾ ᱦᱟᱱᱮ ᱦᱩᱲᱩ ᱜᱮᱫ ᱨᱟᱠᱟᱵ ᱠᱟᱛᱮᱜ ᱟᱨ ᱦᱩᱭᱩᱜᱼᱟ᱾ ᱡᱟᱜ ᱚᱱᱟ ᱦᱩᱭᱩᱜ ᱡᱚᱠᱷᱚᱡ ᱦᱚᱸ ᱱᱚᱝ᱾ ᱱᱚᱝᱠᱟ ᱦᱩᱭᱩᱜ ᱱᱚᱝᱠᱟ ᱦᱩᱭᱩᱜᱭᱼᱟ ᱡᱮ ᱚᱠᱟ ᱞᱮᱠᱟᱧ ᱢᱮᱱ ᱦᱚᱪᱚ ᱠᱮᱭᱟ᱾ ᱵᱟᱹᱨᱭᱟᱹᱛ ᱵᱟᱹᱨᱭᱟᱹᱛ ᱵᱟᱦᱟ ᱥᱚᱢᱚᱭ ᱨᱮᱜᱮ ᱦᱩᱭᱩᱜᱼᱟ ᱦᱳᱭ ᱫᱚ ᱢᱟᱱᱮ ᱵᱟᱯᱞᱟ ᱫᱚ᱾
ᱟᱪᱪᱷᱟ ᱢᱟᱱᱮ ᱢᱤᱫᱴᱟᱜ ᱢᱤᱫᱴᱟᱜ ᱤᱭᱟᱹ ᱨᱮᱜᱮ᱾ ᱢᱤᱫᱴᱟᱜ ᱥᱚᱢᱚᱭ ᱨᱮᱜᱮ ᱦᱩᱭᱩᱜᱼᱟ ᱟᱨᱠᱤ᱾ ᱢᱟᱱᱮ ᱛᱟ ᱟᱨ ᱚᱱᱟ ᱫᱚ ᱪᱮᱫ ᱞᱮᱠᱟ ᱦᱩᱭᱩᱜ ᱛᱟᱯᱮᱭᱟ ᱚᱱᱟ ᱫᱚ᱾ ᱢᱟᱱᱮ ᱡᱮᱢᱚᱱ ᱵᱟᱯᱞᱟ ᱫᱚ ᱪᱮᱫ ᱞᱮᱠᱟ ᱟᱞᱮ ᱥᱮᱫ ᱫᱚ ᱡᱮᱢᱚᱱ᱾ ᱮᱸ ᱢᱟᱱᱮ ᱮᱢᱱᱤ ᱡᱟᱦᱟᱸ ᱤᱭᱟᱹ ᱵᱟᱯᱞᱟ ᱠᱚᱫᱚ ᱟᱨᱠᱤ ᱞᱟᱦᱟ᱾ ᱵᱟᱹᱦᱩ ᱧᱮᱞ ᱠᱚ ᱪᱟᱞᱟᱜᱼᱟ ᱵᱟᱹᱦᱩ ᱠᱚ ᱧᱮᱞ ᱴᱷᱤᱠᱟᱹᱭᱟ ᱦᱮᱸ ᱛᱟᱯᱚᱨᱮ᱾ ᱛᱟᱨᱯᱚᱨ ᱟᱛᱩ ᱥᱳᱞᱳ ᱟᱱᱟᱨᱤ ᱠᱚ ᱞᱟᱹᱭᱟ ᱛᱟᱨᱯᱚᱨᱮ ᱠᱚ ᱮᱸ᱾ ᱦᱸ ᱦᱚᱨᱚᱜ ᱵᱟᱸᱫᱮᱭᱭᱟ ᱵᱟᱸᱫᱮᱭᱮᱭᱟᱠᱚ ᱵᱟᱹᱦᱩ ᱦᱮᱸ᱾ ᱛᱟᱨᱯᱚᱨ ᱡᱟᱢᱶᱟᱭ ᱠᱚ ᱦᱚᱨᱚᱜ ᱵᱟᱸᱫᱮᱭᱟ ᱦᱮᱸ ᱦᱮᱸ ᱛᱟᱨᱯᱚᱨᱮ ᱚᱱᱟ ᱯᱚᱨᱮ᱾ ᱢᱤᱫ ᱵᱟᱯᱞᱟ ᱠᱚ ᱤᱭᱟᱹᱭᱟ ᱦᱮᱸ ᱜᱤᱨᱟᱹ ᱠᱚ᱾ ᱛᱚᱞᱟ ᱦᱮᱸ ᱛᱟᱨᱯᱚᱨᱮ ᱥᱩᱱᱩᱢ ᱥᱩᱱᱩᱢ ᱥᱟᱥᱟᱝ ᱦᱩᱭᱩᱜᱼᱟ ᱦᱮᱸ᱾ ᱛᱟᱯᱚᱨᱮ ᱠᱚ ᱥᱩᱱᱩᱢ ᱥᱟᱥᱟᱝ ᱠᱚ ᱤᱫᱤᱭᱟ᱾ ᱛᱟᱯᱚᱨᱮ ᱵᱟᱯᱞᱟ ᱠᱚ ᱪᱟᱞᱟᱜᱼᱟ ᱢᱤᱫ ᱫᱤᱱ ᱦᱮᱸ᱾ ᱦᱮᱸ ᱛᱟᱨᱯᱚᱨ ᱚᱸᱰᱮ ᱵᱟᱯᱼᱼ ᱵᱟᱯᱞᱟ ᱦᱩᱭᱩᱜᱼᱟ ᱥᱤᱝᱫᱽᱨᱟᱹ ᱫᱟᱱ ᱠᱚ ᱦᱩᱭᱩᱜᱼᱟ᱾ ᱟᱫᱚ ᱪᱮᱫ ᱞᱮᱠᱟ ᱟᱯᱮ ᱥᱮᱫ ᱫᱚ ᱚᱱᱟ ᱠᱚ ᱪᱮᱫ ᱞᱮᱠᱟ ᱟᱨᱠᱤ?
ᱵᱟᱹᱨᱭᱟᱹᱛ ᱚᱱᱟ ᱫᱚ ᱵᱟᱹᱨᱭᱟᱹᱛ ᱵᱟᱯᱞᱟ ᱵᱟᱝ ᱥᱮ?
ᱦᱮᱸ ᱚᱱᱟ ᱫᱚ ᱵᱟᱹᱨᱭᱟᱹ ᱵᱟᱯᱞᱟ᱾
ᱦᱮᱸ ᱱᱚᱛᱮ ᱫᱚ ᱚᱱᱠᱟ ᱫᱚ ᱢᱟᱱᱮ ᱞᱟᱦᱟ ᱫᱚ ᱦᱩᱭᱩᱜ᱾ ᱠᱟᱱ ᱛᱟᱦᱮᱱᱜ-ᱟ ᱚᱝᱠᱟ ᱜᱮ ᱟᱫᱚ ᱱᱤᱛᱚᱜ᱾ ᱟᱫᱚ ᱢᱟᱱᱮ ᱟᱭᱢᱟ ᱨᱚᱠᱚᱢ ᱵᱟᱯᱞᱟ ᱦᱩᱭᱩᱜ ᱠᱟᱱᱟ ᱱᱤᱭᱟᱹ ᱠᱚᱨᱮ ᱫᱚ᱾ ᱟᱫᱚ ᱢᱟᱱᱮ ᱚᱠᱟ ᱞᱮᱠᱟᱧ ᱢᱮᱱ ᱠᱮᱭᱟ ᱱᱤᱭᱟᱹ ᱠᱚᱨᱮ ᱫᱚ ᱡᱟᱹᱥᱛᱤ ᱠᱟᱭ ᱛᱮᱫᱚ ᱞᱩᱱᱛᱤ ᱵᱟᱯᱞᱟ ᱞᱩᱱᱛᱤ ᱵᱟᱨᱤᱛ ᱚᱱᱠᱟ᱾ ᱠᱩᱲᱤ ᱠᱚᱲᱟ ᱠᱤᱱ ᱟᱸᱜᱤᱨ ᱠᱟᱱᱟ ᱩᱱᱠᱤᱱ ᱢᱟ ᱱᱮᱛᱟᱨ ᱢᱟ ᱱᱤᱭᱟᱹ ᱠᱚᱨᱮᱫ᱾ ᱡᱩᱜᱽ ᱨᱮᱢᱟ ᱠᱷᱟᱹᱞᱤ ᱮᱱᱠᱟ ᱜᱮ ᱦᱩᱭᱩᱜ ᱠᱟᱱᱟ ᱵᱟᱯᱞᱟ ᱠᱚ ᱠᱩᱲᱤ ᱠᱚᱲᱟ ᱟᱹᱠᱤᱱ ᱠᱩᱥᱤᱭ ᱱᱟᱠᱤᱱ ᱠᱤᱱ ᱤᱫᱤ ᱠᱮᱫᱮᱭᱟᱭ ᱛᱚ ᱤᱫᱤ ᱠᱟᱛᱮᱫ ᱜᱮ ᱚᱱᱠᱟ ᱜᱮ ᱤᱫᱤ ᱠᱮᱫᱮ ᱠᱷᱟᱡ ᱫᱚᱭ ᱢᱟᱱᱮ ᱥᱟᱡᱟᱣ ᱥᱟᱯᱲᱟᱣ ᱠᱟᱜ ᱠᱷᱟᱡ ᱫᱚ ᱠᱩᱞᱟᱹᱣ ᱡᱩᱴᱟᱹᱣ ᱠᱟᱜ ᱠᱷᱟᱡ ᱫᱚ, ᱵᱟᱯᱞᱟᱭ ᱢᱮᱱ ᱠᱮᱫ ᱠᱷᱟᱡ ᱫᱚ ᱵᱟᱯᱞᱟᱭᱱᱟ ᱱᱚᱝᱠᱟ ᱡᱮ ᱯᱩᱨᱟᱹ ᱚᱱᱟ ᱠᱚᱲᱟ ᱚᱲᱟᱜ ᱠᱷᱚᱡ ᱜᱮ ᱠᱩᱲᱤ ᱚᱲᱟᱜ-ᱮ ᱠᱩᱞ ᱠᱮᱫ ᱠᱚᱣᱟ ᱡᱚᱜᱽ ᱢᱟᱺᱡᱷᱤ, ᱠᱩᱲᱤ ᱚᱲᱟᱜ ᱠᱚ ᱪᱟᱞᱟᱜᱼᱟ ᱚᱸᱰᱮ ᱠᱚ ᱜᱟᱞᱢᱟᱨᱟᱣᱟ ᱢᱮᱱ ᱠᱟ ᱛᱮᱜ ᱟᱞᱮ ᱴᱷᱮᱡ ᱜᱮ ᱢᱮᱱᱟᱭᱟ ᱠᱩᱲᱤ ᱚᱱᱠᱟ ᱵᱟᱯᱞᱟ ᱠᱩᱞᱮ ᱴᱷᱮᱡ ᱩᱛᱟᱹᱨ ᱠᱟᱫᱟ ᱚᱱᱠᱟ ᱛᱟᱨᱯᱟᱨᱮ ᱥᱮ ᱚᱸᱰᱮ ᱦᱟᱵᱤᱡ ᱠᱩ ᱦᱤᱡᱩᱜᱼᱟ ᱢᱟᱱᱮ ᱚᱸᱰᱮ ᱱᱮᱰᱟ ᱜᱚᱴᱟ ᱠᱟ ᱛᱮᱜ ᱦᱤᱡᱩᱜ ᱟᱠᱚ ᱵᱟᱯᱞᱟ ᱦᱤᱞᱳᱜ᱾ ᱦᱤᱡᱩᱜ ᱟᱠᱚ ᱦᱮᱡ ᱠᱟᱛᱮᱜ ᱢᱟᱱᱮ ᱵᱟᱯᱞᱟ ᱫᱚ ᱦᱩᱭᱩᱜᱼᱟ ᱢᱟᱱᱮ ᱰᱟᱭᱨᱮᱴ ᱞᱩᱱᱛᱤ ᱵᱟᱨᱮᱛ ᱠᱚ ᱦᱤᱡᱩᱜᱼᱟ ᱮᱱᱛᱮ ᱢᱟᱱᱮ ᱛᱤᱦᱤᱧ ᱟᱨ ᱜᱟᱯᱟ ᱵᱟᱨ ᱫᱤᱱ ᱨᱮᱜᱮ ᱢᱩᱪᱟᱹᱫᱚᱜᱼᱟ ᱵᱟᱯᱞᱟ ᱫᱚ ᱚᱱᱠᱟ᱾ ᱛᱤᱦᱤᱧ ᱠᱚ ᱦᱤᱡᱩᱜᱼᱟ ᱞᱩᱱᱛᱤ ᱵᱟᱨᱮᱛ ᱱᱚᱜ-ᱚᱭ ᱱᱤᱛ ᱡᱚᱠᱷᱟᱡ ᱟᱭᱩᱵ ᱥᱮᱫ ᱠᱚ ᱦᱤᱡᱩᱜᱼᱟ ᱟᱨ ᱥᱮᱛᱟᱜ ᱠᱷᱚᱱ ᱢᱟᱱᱮ ᱠᱟᱹᱢᱤ ᱦᱚᱨᱟ ᱨᱟᱠᱟᱵᱚ ᱦᱤᱡᱩᱜᱼᱟ ᱛᱟᱨ ᱫᱚᱥᱟᱨ ᱛᱤᱠᱤᱱ ᱵᱮᱞᱟ ᱟᱫᱷᱚᱢ ᱠᱚ ᱫᱚ ᱵᱷᱚᱡᱽ ᱠᱚ ᱡᱚᱢᱟ ᱟᱫᱷᱚᱢ ᱠᱚᱫᱚ ᱢᱟᱱᱮ ᱪᱮᱢᱮᱱ ᱠᱚᱠᱚ ᱫᱚᱦᱚᱭᱟ ᱟᱨ ᱠᱚ ᱨᱩᱣᱟᱹᱲᱟ ᱟᱯᱟᱱ ᱟᱯᱤᱱ ᱚᱱᱠᱟ᱾ ᱦᱩᱭᱩᱜ ᱠᱟᱱᱟ ᱟᱨ ᱚᱱᱟ ᱵᱟᱯᱞᱟ ᱨᱮᱦᱚᱸ, ᱢᱟᱱᱮ ᱱᱚᱝᱠᱟ ᱠᱟᱱᱟᱭ ᱡᱮ ᱚᱠᱚᱭ ᱠᱚᱢ ᱦᱤᱡᱩᱜᱼᱟ ᱚᱱᱟ ᱵᱟᱯᱞᱟ ᱨᱮ ᱚᱸᱰᱮ ᱵᱟᱯᱞᱟ ᱨᱮ ᱚᱸᱰᱮ ᱵᱷᱚᱡᱽ ᱡᱚᱢ ᱞᱟᱹᱜᱤᱫ ᱮᱱᱛᱮᱫ ᱚᱸᱰᱮ ᱜᱮ ᱡᱚᱢ ᱦᱚᱴᱚ ᱠᱟᱜ ᱢᱮ ᱛᱮ ᱚᱸᱱᱰᱮᱜᱮ ᱡᱚᱢ ᱦᱚᱴᱚᱠᱟᱜ ᱢᱮ ᱮᱴᱟᱜ ᱥᱮᱫ ᱫᱚ ᱵᱟᱠᱩ ᱵᱟᱠᱩ ᱮᱢᱚᱜᱼᱟ ᱤᱫᱤ ᱞᱟᱹᱜᱤᱫ ᱫᱚ ᱚᱲᱟᱜ ᱛᱮ ᱤᱫᱤ ᱞᱟᱹᱜᱤᱫ ᱫᱚ ᱚᱱᱠᱟ᱾
ᱦᱮᱸ ᱦᱮᱸ ᱟᱪᱪᱷᱟ ᱢᱟᱱᱮ